ᱦᱮᱸ, ᱜᱚᱝᱠᱮ ᱡᱚᱦᱟᱨ ᱜᱮ᱾ ᱛᱟᱦᱚᱞᱮ ᱪᱮᱱ ᱠᱚᱵᱤᱱ ᱠᱟᱹᱢᱤ ᱵᱟᱲᱟᱭᱮᱫᱟ ᱮᱠᱷᱚᱱ ᱫᱚ?
ᱞᱟᱹᱭ ᱫᱟᱞᱤᱧ ᱜᱚᱝᱠᱮ, ᱦᱚᱜ-ᱚᱭ ᱠᱷᱮᱛ ᱥᱮᱫ ᱠᱷᱚᱱᱟᱜ ᱞᱤᱧ ᱦᱮᱡ ᱮᱱᱟ ᱟᱲᱮ ᱠᱚᱞᱤᱧ ᱢᱟᱜ ᱮᱫ ᱛᱟᱦᱮᱱ ᱾
ᱦᱩᱸ᱾
ᱟᱫᱚ ᱚᱲᱟᱜ ᱠᱚᱞᱤᱧ ᱦᱮᱡ ᱮᱱᱟ ᱱᱤᱛᱳᱜ ᱫᱚ ᱛᱩᱯᱩ ᱵᱟᱲᱟ ᱦᱩᱭᱩᱜ ᱟ ᱛᱩᱯᱩ ᱵᱟᱲᱟ ᱠᱟᱛᱮᱫ ᱡᱚᱢ ᱧᱩ ᱦᱩᱭᱩᱜ-ᱟ ᱟᱨᱠᱤ᱾ ᱟᱫᱚ ᱥᱟᱨᱟᱫᱤᱱ ᱛᱚ ᱟᱨ ᱢᱟᱴᱷᱨᱮ ᱠᱟᱹᱢᱤ ᱫᱚ ᱵᱟᱭ ᱜᱟᱱᱚᱜᱼᱟ ᱾
ᱵᱟᱝ ᱾
ᱞᱟᱡ ᱠᱚᱦᱚᱸ ᱧᱮᱞ ᱦᱳᱭᱳᱜᱼᱟ ᱾ᱟᱨ ᱵᱟᱹᱦᱩ ᱢᱟᱹᱦᱩ ᱦᱚᱸ ᱵᱟᱹᱱᱩᱜ ᱠᱚᱣᱟ ᱡᱮ ᱫᱟᱠᱟ ᱠᱚᱵᱚ ᱤᱫᱤᱭᱟᱹᱵᱤᱱᱟ ᱛᱟᱦᱞᱮ ᱱᱤᱡᱮ ᱜᱮ ᱢᱟᱱᱮ ᱚᱲᱟᱜ ᱨᱮ ᱦᱮᱡ ᱠᱟᱛᱮᱜ ᱡᱚᱢ ᱤᱫᱤ ᱟᱨᱚ ᱪᱟᱞᱟᱣ ᱦᱩᱭᱩᱜᱼᱟ ᱟᱨᱠᱤ ᱾
ᱟᱪ ᱪᱷᱟ
ᱟᱨᱚ ᱦᱟᱸᱜ ᱠᱷᱟᱱ ᱫᱟᱜ ᱫᱷᱚᱨᱟᱣ ᱠᱚ ᱪᱟᱞᱟᱣ ᱦᱩᱭᱩᱜᱼᱟ ᱢᱤᱫ ᱜᱷᱟᱹᱲᱤᱡ ᱯᱚᱨ ᱾ ᱦᱩᱸ ᱢᱟᱱᱮ ᱫᱟᱜ ᱨᱮᱱᱟᱜ ᱡᱟ ᱡᱟᱨ ᱨᱮᱱᱟᱜ ᱥᱚᱢᱚᱥᱥᱟ ᱫᱟᱜ ᱨᱮᱱᱟᱜ ᱛᱚᱛᱮ ᱡᱩᱫᱤ ᱟᱹᱵᱤᱱ ᱛᱟᱨ ᱯᱷᱟᱸᱠ ᱨᱮ ᱠᱟᱹᱴᱤᱡ ᱵᱤᱱ ᱡᱩᱫᱤ ᱵᱤᱱ ᱟᱫᱮᱭᱟᱭᱟ ᱟᱫᱚ ᱫᱟᱜ ᱠᱚ ᱯᱷᱳᱲᱫᱟ ᱦᱚᱲ ᱾
ᱦᱩᱸ ᱦᱩᱸ ᱱᱤᱛᱚᱜ ᱫᱟᱜ ᱨᱮᱱᱟᱜ ᱴᱟᱱ ᱪᱟᱞᱟᱜ ᱠᱟᱱᱟ ᱾
ᱦᱮᱸ ᱫᱚᱢᱮ ᱜᱮ ᱾
ᱦᱟᱝ
ᱛᱟᱞᱦᱮ ᱟᱞᱮᱥᱮᱫ ᱦᱚᱸ ᱫᱟᱜ ᱦᱚᱸ ᱵᱟᱭ ᱫᱟᱜ ᱠᱟᱫᱟ ᱛᱚ ᱾ ᱫᱚᱢᱮ ᱟᱨᱠᱤ ᱚᱱᱟ ᱡᱷᱮᱲᱮ ᱡᱷᱮᱲᱮ ᱡᱚᱨᱚᱜ ᱠᱟᱱᱟ ᱢᱟ ᱞᱟᱹᱭ ᱵᱤᱱᱼᱼ
ᱛᱟᱜ ᱵᱮᱲᱟ ᱠᱟᱹᱴᱤᱡ ᱮ ᱡᱚᱨᱚ ᱵᱟᱲᱟ ᱠᱮᱫᱟ᱾
ᱦᱩᱸ
ᱟᱫᱚ ᱱᱤᱛᱳᱜ ᱫᱚ ᱟᱨᱚᱭ ᱥᱤᱛᱩᱝ ᱠᱟᱫᱟ᱾
ᱟᱪᱪᱷᱟ ᱦᱮᱸ
ᱛᱟᱞᱮ ᱟᱫᱚ ᱪᱮᱜ ᱠᱟᱹᱢᱤ ᱦᱚᱸ ᱵᱟᱭ ᱜᱟᱱᱚᱜ ᱠᱟᱱᱟ᱾
ᱦᱮᱸ ᱟᱫᱚ ᱵᱤᱱ ᱪᱤᱠᱟᱹᱭᱟ ᱜᱚᱝᱠᱮ ᱩᱱᱤ ᱥᱟᱞᱟᱜ ᱫᱚ ᱵᱤᱱ ᱫᱟᱲᱮᱭᱟᱜ-ᱟ ᱟᱨᱠᱤ? ᱦᱮᱸ ᱩᱱᱤ ᱥᱟᱞᱟᱜ ᱪᱮᱜ ᱦᱚᱸ ᱵᱟᱝ ᱜᱟᱱᱚᱜ-ᱟ ᱾
ᱟᱨ ᱢᱮᱱ ᱠᱟᱛᱮ ᱦᱚᱸ ᱵᱟᱭ ᱟᱸᱡᱚᱢ ᱛᱟᱵᱤᱱᱟ᱾
ᱵᱟᱝ ᱵᱟᱝ ᱵᱟᱝ ᱮᱠᱫᱚᱢ ᱵᱟᱝ᱾
ᱛᱚᱵᱮ ᱠᱷᱚᱵᱚᱨ ᱠᱚ ᱞᱟᱹᱭ ᱵᱤᱱ?
ᱟᱹᱞᱤᱧ ᱦᱚᱸ ᱚᱱᱮ ᱡᱷᱩᱲ ᱠᱚᱞᱤᱧ ᱢᱟᱜ ᱵᱟᱲᱟᱭᱫᱟ ᱠᱷᱮᱛ ᱫᱷᱟᱨᱮᱼᱼ ᱜᱮ ᱢᱮᱱᱟᱜ ᱱᱤᱧᱟᱹ ᱟᱸᱜ ᱥᱩᱥᱩᱨᱵᱟᱝ ᱡᱟᱞᱟᱛᱮ ᱟᱹᱱᱤᱡ ᱦᱚᱨᱚᱵᱚᱨᱚᱜ ᱠᱟᱱᱟ᱾
ᱟᱪᱪᱷᱟ,
ᱥᱩᱥᱩᱨ ᱵᱟᱝ ᱠᱚ ᱪᱷᱟᱛᱟ ᱟᱠᱟᱫᱟ ᱚᱱᱟ ᱤᱭᱟᱹ ᱠᱚᱨᱮᱜ᱾
ᱦᱩᱸ
ᱡᱷᱩᱲ ᱠᱚᱨᱮ᱾
ᱦᱩᱸ ᱟᱪᱪᱷᱟ ᱜᱚᱝᱠᱮ ᱞᱟᱹᱭ ᱫᱟᱞᱤᱧ ᱥᱩᱥᱩᱨ ᱵᱟᱝ ᱫᱚ ᱟᱹᱰᱤ ᱨᱚᱠᱚᱢ ᱛᱚ ᱥᱩᱥᱩᱨ ᱵᱟᱝ?
ᱦᱮᱸ
ᱦᱮᱸ?
ᱥᱩᱥᱩᱨ ᱵᱟᱝ ᱟᱹᱰᱤ ᱨᱚᱠᱚᱢ ᱟᱠᱚ ᱾
ᱦᱮᱸ᱾
ᱢᱮᱴᱟᱹᱝ ᱫᱚ ᱩᱱᱠᱩ ᱡᱟᱦᱟᱸᱭ ᱫᱚᱢᱮ ᱥᱟᱥᱟᱝ ᱜᱮ ᱾
ᱟᱪᱪᱷᱟ ᱩᱱᱠᱩ ᱫᱚ ᱪᱮᱞᱮ ᱪᱮᱞᱮ ᱠᱚ ᱢᱮᱛᱟ ᱠᱚᱣᱟ ᱩᱱᱠᱩ ᱫᱚ? ᱥᱩᱥᱩᱨ ᱵᱟᱝᱜᱮ ᱾
ᱦᱮᱸ᱾
ᱟᱪᱪᱷᱟ ᱟᱨ
ᱟᱨ ᱢᱮᱱᱟᱜ ᱠᱚᱣᱟ ᱦᱟᱹᱱᱠᱩ ᱚᱛ ᱞᱟᱛᱟᱨ ᱨᱮ ᱡᱟᱦᱟᱸᱭ ᱠᱚ ᱛᱟᱦᱮᱱᱟ᱾
ᱦᱮᱸ ᱦᱮᱸ ᱾ ᱩᱱᱠᱩ ᱫᱚ ᱪᱤᱞᱤ ᱠᱚ ᱢᱮᱛᱟ ᱠᱚᱣᱟ?
ᱢᱩᱞᱫᱟ ᱠᱚ ᱢᱮᱛᱟ ᱠᱚᱣᱟ ᱾
ᱟᱪᱪᱷᱟ ᱾ ᱡᱟᱦᱟᱸ ᱵᱷᱩᱜᱟᱹᱜ ᱨᱮᱠᱚ ᱛᱟᱦᱮᱱᱟ ᱵᱟᱝ?
ᱦᱳᱭ ᱩᱱᱠᱩ ᱫᱚᱵᱚᱱ ᱢᱮᱛᱟ ᱠᱚᱣᱟ ᱵᱩᱱᱩᱢ ᱵᱟᱣᱲᱟᱨᱤᱡ ᱾ ᱟᱨᱻ ᱢᱮᱫ ᱠᱚ ᱛᱟᱦᱮᱸᱱᱟ ᱦᱟᱱᱮ ᱫᱟᱨᱮ ᱨᱮ ᱴᱩᱢᱟᱹᱝ ᱞᱮᱠᱟ ᱠᱚ ᱵᱮᱱᱟᱣ ᱠᱟᱜ-ᱟ ᱾ ᱩᱱᱠᱩ ᱫᱚ ᱵᱟᱸᱫᱤ ᱵᱚᱞᱞᱟ᱾
ᱵᱟᱸᱫᱤ ᱵᱚᱞᱞᱟ ᱾
ᱦᱮᱸ ᱾
ᱟᱪᱪᱷᱟ ᱾ ᱟᱨ ᱡᱟᱦᱟᱸ ᱡᱟᱦᱟᱸᱭ ᱠᱷᱚᱱ ᱡᱟᱦᱟᱸᱭ ᱩᱱᱠᱩ ᱠᱚ ᱞᱟᱹᱭ ᱠᱚᱫᱚ ᱧᱮᱞᱮ
ᱦᱮᱸ ᱾
ᱛᱟᱦᱚᱞᱮ ᱧᱮᱞᱮ ᱫᱚ ᱪᱮᱫ ᱞᱮᱠᱟᱱ ᱟᱠᱚ?
ᱧᱮᱞᱮ ᱫᱚ ᱫᱟᱨᱮ ᱰᱟᱹᱨ ᱠᱚᱨᱮ ᱠᱚ ᱵᱮᱱᱟᱣ ᱜᱮᱭᱟ ᱾
ᱦᱮᱸ ᱾
ᱢᱟᱨᱟᱝ ᱡᱮᱞᱮᱧ ᱧᱚᱜ ᱟᱨᱠᱤ ᱤᱭᱟᱹᱭᱟᱠᱚ ᱪᱷᱟᱛᱟ ᱞᱮᱠᱟ ᱠᱚ ᱵᱮᱱᱟᱣᱟ᱾
ᱦᱮᱸ ᱾
ᱩᱱᱠᱩ ᱫᱚ ᱧᱮᱞᱮ ᱾ ᱩᱱᱠᱩ ᱩᱱᱠᱩ ᱫᱚᱻ ᱨᱟᱥᱟ ᱵᱚᱱ ᱧᱩᱭᱟ ᱧᱮᱞᱮᱭᱟᱜ ᱫᱚ ᱾
ᱧᱮᱞᱮᱟᱜ ᱨᱟᱥᱟ ᱾ ᱚ ᱚᱱᱮ ᱤᱭᱟᱹ ᱠᱚᱨᱮ ᱟᱠᱷᱨᱤᱧᱮᱫ ᱫᱚ ᱾ ᱟᱠᱷᱨᱤᱧ ᱛᱮᱠᱚ ᱵᱟᱡᱟᱨ ᱠᱚᱨᱮ ᱠᱚ ᱟᱠᱷᱨᱤᱧᱟ ᱟᱹᱰᱤ ᱫᱚᱨ ᱟᱹᱰᱤ ᱜᱮ ᱫᱟᱢ ᱾
ᱟᱹᱰᱤ ᱫᱟᱢᱟ ᱾
ᱟᱹᱰᱤ ᱫᱟᱢᱟ ᱾
ᱦᱮᱸ ᱾
ᱟᱪᱪᱷᱟ ᱡᱟᱦᱟᱸᱭ ᱜᱚᱝᱠᱮ ᱞᱟᱹᱭ ᱮᱫᱟᱞᱤᱧ ᱡᱟᱦᱟᱸᱭ ᱩᱱᱠᱩ ᱵᱷᱩᱜᱟᱹᱜ ᱠᱚᱨᱮ ᱠᱚ ᱛᱟᱦᱮᱱ ᱫᱚ ᱚᱛ ᱵᱷᱩᱜᱟᱹᱜ ᱨᱮ ᱩᱱᱠᱩ ᱫᱚᱻ ᱞᱟᱹᱭᱟᱠᱚ ᱟᱹᱰᱤ ᱡᱳᱨ ᱠᱚ ᱵᱤᱥᱟᱠᱛᱚ ᱜᱮᱭᱟ ᱥᱮ ᱪᱮᱫ ᱾
ᱦᱮᱸ ᱩᱱᱠᱩ ᱫᱚᱻ ᱵᱤᱥᱟᱠᱛᱚ ᱜᱮᱭᱟ ᱠᱚ ᱫᱚᱢᱮ ᱜᱮ ᱾ ᱩᱱ ᱠᱩ ᱦᱚᱸ ᱟᱨ ᱩᱱᱠᱩ ᱡᱟᱦᱟᱸᱭ ᱵᱟᱸᱫᱤ ᱞᱮᱠᱟ ᱠᱚ ᱵᱮᱱᱟᱣ ᱫᱚ ᱫᱟᱨᱤ ᱨᱮ ᱾
ᱦᱮᱸ ᱾
ᱩᱱᱠᱩ ᱦᱚᱸ ᱵᱤᱥᱟᱠᱛᱚ ᱾ ᱩᱱᱠᱩ ᱵᱟᱨᱭᱟ ᱜᱮᱨ ᱢᱟᱱᱮ ᱟᱹᱵᱤᱱ ᱫᱚ ᱡᱚᱠᱷᱚᱢ ᱜᱚᱜ ᱠᱟᱵᱤᱱᱟᱭ ᱾
ᱚ ᱟᱪᱪᱷᱟ ᱾
ᱮᱠᱫᱚᱢ
ᱛᱟᱦᱚᱞᱮ ᱩᱱᱠᱩ ᱫᱚ ᱢᱟᱱᱮ ᱟᱹᱰᱤ ᱵᱤ
ᱚᱵᱚᱥ ᱪᱟᱵᱟ ᱜᱚᱜ ᱠᱟᱵᱤᱱᱟ, ᱦᱳᱭ ᱾
ᱛᱟᱦᱞᱮ ᱩᱱᱠᱩ ᱫᱚ ᱱᱮᱛᱟᱨ ᱫᱤᱱ ᱠᱚ ᱧᱟᱢᱚᱜ-ᱟ ᱥᱮ ᱥᱚᱵ ᱫᱤᱱ ᱜᱮ ᱩᱱᱠᱩ ᱫᱚ?
ᱩᱱᱠᱩ ᱫᱚ ᱦᱮᱸᱜ-ᱮ ᱱᱮᱟᱛᱟᱨ ᱫᱤᱱ ᱜᱮ ᱵᱤᱥᱤ ᱠᱚ ᱧᱟᱢᱚᱜ-ᱟ ᱾
ᱟᱪᱪᱷᱟ ᱾ ᱦᱮᱸ ᱾
ᱩᱱᱠᱩ ᱚᱛ ᱨᱮᱱ ᱫᱚ ᱟᱨ ᱩᱱᱠᱩ ᱫᱟᱨᱮ ᱨᱮᱱ ᱦᱚᱸ ᱾
ᱩᱱᱠᱩ ᱠᱚ ᱨᱟᱥᱟᱭᱟ ᱥᱮ ᱩᱱᱠᱩ ᱫᱚ ᱪᱤᱠᱟᱹᱭᱟᱠ
ᱩᱱᱠᱩ ᱫᱚ ᱨᱟᱥᱟ ᱫᱚ ᱵᱟᱝ ᱠᱩ ᱩᱱᱠᱩ ᱫᱚ ᱠᱟᱹᱞᱤ ᱠᱚ ᱦᱚᱯᱚᱱ ᱠᱚᱣᱟ ᱠᱚ᱾
ᱦᱮᱸ
ᱦᱚᱯᱚᱱ ᱠᱚᱣᱟ ᱠᱚ ᱦᱚᱯᱚᱱ ᱠᱚ ᱦᱟᱨᱟᱜᱼᱟ ᱩᱰᱟᱹᱜ ᱟᱠᱚ ᱟᱠᱚ ᱞᱮᱠᱟᱜᱮ᱾ ᱩᱱᱠᱩ ᱫᱚ ᱨᱟᱥᱟ ᱢᱟᱥᱟ ᱫᱚ ᱵᱟᱝ᱾ ᱨᱟᱥᱟ ᱫᱚ ᱩᱱᱠᱩ ᱩᱱ ᱦᱳᱭ ᱦᱟᱱᱠᱩ ᱟᱨ ᱢᱤᱫ ᱨᱚᱠᱚᱢ ᱢᱮᱱᱟᱜ ᱠᱚᱣᱟ᱾ ᱧᱮᱞᱮ ᱠᱷᱚᱱ ᱠᱟᱹᱴᱤᱡ ᱡᱟᱹᱛ ᱠᱚ ᱩᱱᱠᱩ, ᱪᱮᱫᱠᱟᱞᱤᱧ ᱞᱟᱹᱭᱟᱵᱤᱱᱟ ᱟᱨ᱾
ᱞᱤᱛ ᱞᱤᱛᱤ ᱛᱮᱨᱚᱢ ᱢᱤᱫᱴᱟᱝ ᱞᱤᱧ ᱟᱸᱡᱚᱢ ᱟᱠᱟᱫ ᱠᱚᱣᱟ ᱞᱤᱧ᱾
ᱦᱳᱭ ᱦᱳᱭ ᱩᱱ ᱩᱱᱠᱩ ᱦᱚᱸᱠᱚ ᱨᱟᱥᱟᱭ ᱜᱮᱭᱟ᱾
ᱩᱱᱠᱩ ᱫᱚ ᱚᱲᱟᱜ ᱠᱚᱨᱮ ᱵᱮᱥᱤ ᱠᱚ ᱛᱟᱦᱮᱱᱟ᱾
ᱦᱮᱭ ᱚᱲᱟᱜ ᱚᱱᱟ ᱠᱩᱲᱤ ᱠᱟᱴ ᱠᱚᱨᱮ ᱢᱩᱫᱷᱩᱢ ᱠᱚᱨᱮ᱾
ᱦᱮᱸ ᱚᱱᱟ ᱠᱚᱨᱮ ᱞᱤᱧ ᱧᱮᱞ ᱟᱠᱟᱫ ᱠᱚᱣᱟ ᱟᱞᱮ ᱥᱮᱫ ᱦᱚᱸ ᱚᱱᱠᱟ ᱢᱮᱱᱟᱜ ᱠᱚᱣᱟ ᱟᱨᱠᱤ᱾ ᱢᱟᱱᱮ ᱚᱲᱟᱜ ᱠᱚᱨᱮ ᱪᱷᱟᱲᱟ ᱩᱱᱠᱩ ᱫᱚ ᱵᱟᱠᱚ ᱵᱟᱥᱟᱜᱼᱟ᱾
ᱩᱸ ᱦᱩᱸ ᱟᱨ ᱩᱱᱠᱩ ᱫᱚ ᱟᱹᱛᱷᱟᱹᱲᱤ ᱵᱟᱠᱚ ᱵᱟᱠᱚ ᱜᱮᱜᱮᱨᱟ᱾
ᱵᱟ ᱵᱟᱠᱚ ᱛᱩᱲᱵᱤᱱᱟ ᱡᱩᱫᱤᱵᱤᱱ ᱞᱟᱜᱟ ᱠᱚᱣᱟ ᱛᱟᱹᱣ ᱵᱟᱠᱚ ᱛᱩᱲᱵᱤᱱᱟ᱾ ᱩᱱᱠᱩ ᱦᱚᱸ ᱠᱤᱱᱛᱩ ᱨᱟᱥᱟ ᱫᱚ ᱢᱮᱱᱟᱜ ᱛᱚᱠᱚᱭᱟ᱾ ᱨᱟᱥᱟ ᱫᱚ ᱩᱱ ᱥᱚᱢᱚᱭ ᱵᱮᱥᱤ ᱦᱩᱭᱩᱜ ᱛᱟᱠᱚᱣᱟ ᱡᱚᱠᱷᱚᱱ ᱚᱱᱮ ᱛᱩᱲᱤ ᱵᱟᱦᱟ ᱠᱚ, ᱡᱚᱛᱚ ᱵᱟᱦᱟ ᱠᱚ ᱦᱩᱭᱩᱜ ᱟ ᱥᱮ᱾ ᱩᱱᱥᱚᱢᱚᱭ ᱚᱱᱟ ᱚᱸᱰᱮ ᱩᱱᱠᱩᱣᱟᱜ ᱨᱟᱥᱟ ᱵᱮᱥᱤ ᱧᱟᱢᱚᱜᱼᱟ ᱟᱨᱠᱤ᱾ ᱞᱟᱹᱭ ᱟᱠᱚ ᱟᱨᱠᱤ᱾
ᱦᱳᱭ ᱟᱫᱚ ᱟᱞᱮ ᱱᱮᱛᱟᱨ ᱢᱟ ᱟᱭᱢᱟ-ᱟᱭᱢᱟ ᱠᱚ ᱪᱟᱥᱮᱫ ᱠᱚᱣᱟ ᱚᱱᱠᱟ, ᱵᱟᱥᱠᱚ ᱠᱚᱛᱮ ᱠᱚ ᱟᱹᱜᱩᱭᱮᱫ ᱠᱚ ᱛᱮᱠᱚ ᱟᱲᱟᱜ ᱦᱚᱴᱚ ᱠᱟᱠᱚ ᱠᱟᱱᱟ᱾
ᱦᱮᱸ ᱱᱮᱛᱟᱨ ᱫᱚ ᱯᱚᱫᱽᱫᱷᱚᱛᱤ ᱠᱚ ᱯᱚᱫᱽᱫᱷᱚᱛᱤ ᱠᱚ ᱩᱰᱩᱠ ᱟᱠᱟᱱᱟ ᱛᱚ ᱾
ᱦᱸ
ᱟᱞᱮ ᱥᱮᱫ ᱢᱟ ᱦᱚᱸᱠᱚ ᱚᱱᱠᱟᱭ ᱜᱮᱭᱟ, ᱵᱩᱡᱽ ᱠᱮᱫᱟᱵᱤᱱ ᱜᱚᱢᱠᱮ ᱾ ᱡᱚᱠᱷᱚᱱ ᱚᱱᱟ ᱛᱩᱲᱤ ᱠᱚ ᱵᱟᱦᱟᱜ ᱟᱥᱮ ᱛᱟᱦᱚᱞᱮ ᱩᱱᱠᱩ ᱵᱟᱥᱠᱟᱨ ᱨᱮ ᱠᱚ ᱟᱹᱜᱩ ᱠᱚᱣᱟ ᱾ ᱵᱟᱥᱠᱟ ᱨᱮ ᱟᱹᱜᱩ ᱠᱟᱛᱮᱫ ᱚᱱᱟ ᱟᱲᱮ ᱫᱷᱟᱨᱮ ᱨᱮᱠᱚ ᱫᱚᱦᱚ ᱠᱟᱜᱼᱟ ᱟᱡ ᱛᱮᱜᱮ ᱠᱚ ᱩᱰᱩ ᱠᱚᱜ-ᱟ ᱟᱡᱛᱮᱜᱮ ᱚᱸᱰᱮ ᱠᱚ ᱵᱚᱞᱚᱱᱟ ᱾
ᱦᱮᱸ
ᱵᱩᱡᱽ ᱠᱮᱫᱟ ᱵᱤᱱ?
ᱦᱳᱭ ᱟᱫᱚᱵᱤᱱ ᱞᱟᱹᱭᱟ ᱱᱩᱠᱩ ᱫᱚ ᱛᱤᱥ ᱠᱚᱨᱮ ᱠᱚ ᱧᱮᱞ ᱴᱷᱤᱠ ᱟᱠᱟᱫᱟ ᱾
ᱦᱮᱸ ᱱᱩᱠᱩ ᱫᱚ ᱵᱤᱥᱟᱞ ᱯᱳᱥ ᱠᱚ ᱢᱟᱱᱟᱣ ᱟᱠᱟᱫ ᱠᱚᱫᱚ ᱾
ᱦᱮᱭ ᱟᱨ ᱦᱚᱸ ᱧᱮᱞ ᱛᱟᱠᱚ ᱵᱤᱱ ᱫᱤᱥᱟᱹ ᱦᱚᱸᱠᱚ ᱫᱤᱥᱟᱹᱭ ᱛᱟᱠᱚᱣᱟ ᱡᱮ ᱱᱚᱸᱰᱮ ᱢᱮᱱᱟᱜ ᱛᱤᱧᱟᱹ ᱚᱲᱟᱜ ᱾ ᱦᱮᱸ ᱡᱟᱦᱟᱸ ᱛᱤᱱ ᱥᱟᱺᱜᱤᱧ ᱜᱮᱭ ᱪᱟᱞᱟᱜᱼᱟᱭ ᱦᱤᱡᱩᱜᱼᱟᱭ ᱴᱷᱤᱠ ᱾
ᱦᱮᱸ ᱩᱱᱠᱩ ᱟᱹᱰᱤ ᱡᱳᱨ ᱫᱤᱥᱟᱹ ᱠᱚ ᱫᱚᱦᱚ ᱫᱟᱲᱮᱭᱟᱜᱼᱟ ᱟᱹᱵᱤᱱ ᱧᱮᱞ ᱵᱤᱱ ᱥᱮ ᱥᱮᱛᱟᱜ ᱦᱚᱸ ᱡᱩᱫᱤ ᱚᱱᱠᱟ ᱡᱩᱫᱤ ᱵᱤᱱ ᱟᱲᱟᱜ ᱦᱚᱴᱚ ᱠᱟᱭᱟ, ᱥᱮ ᱟᱫᱚᱜᱟᱭ ᱧᱮᱞᱟᱵᱤᱱ ᱠᱩ ᱚᱲᱟᱜ ᱠᱚ ᱦᱮᱡ ᱫᱟᱲᱮᱭᱟᱜᱼᱟ ᱵᱩᱡ ᱠᱮᱫᱟᱢ ᱟᱠᱚ ᱪᱟᱞᱟᱜ ᱟᱠᱚ ᱟᱠᱚ ᱡᱚᱠᱷᱚᱱ ᱡᱟᱦᱟᱸ ᱥᱮᱫ ᱠᱚ ᱪᱟᱞᱟᱜᱼᱟ ᱯᱩᱨᱟᱹ ᱦᱚᱨ ᱨᱮᱠᱚ ᱡᱤ ᱡᱤ ᱛᱮᱠᱚ ᱪᱟᱞᱟᱜᱼᱟ ᱾ ᱦᱮᱸᱥᱮ ᱟᱨ ᱦᱮᱡ ᱥᱚᱢᱚᱭ ᱦᱚᱸ ᱯᱩᱨᱟᱹ ᱡᱤ ᱡᱤ ᱛᱮ ᱠᱚ ᱦᱤᱡᱩᱜᱼᱟ ᱾ ᱢᱟᱱᱮ ᱩᱱᱠᱩᱣᱟᱜ ᱚᱱᱟ ᱤᱭᱟᱹ ᱥᱚᱠᱛᱤ ᱫᱚᱢᱮ ᱢᱮᱱᱟᱜ ᱛᱟᱠᱚᱣᱟ ᱟᱨᱠᱤ ᱵᱩᱡ ᱠᱮᱫᱟᱢ ᱦᱮᱸ ᱢᱩᱸ ᱨᱮᱱᱟᱜ ᱜᱷᱟᱱ ᱥᱩᱠ ᱛᱤ ᱡᱟᱠᱮ ᱠᱚ ᱞᱟᱹᱭᱫᱟ ᱵᱟᱝᱞᱟ ᱛᱮᱠᱚ ᱞᱟᱹᱭᱟ ᱚᱱᱟ ᱫᱚ ᱜᱷᱟᱱ ᱥᱚᱠᱛᱤ ᱾ ᱢᱟᱱᱮ ᱟᱹᱰᱤ ᱡᱳᱨ ᱢᱮᱱᱟᱜ ᱛᱟᱠᱚᱣᱟ ᱟᱨ
ᱟᱹᱵᱤᱱ ᱜᱟᱹᱰᱤ ᱛᱮᱵᱤᱱ ᱤᱫᱤᱭᱮᱜ ᱨᱮᱦᱚᱸ ᱟᱲᱟᱜ ᱦᱚᱴᱚ ᱠᱟᱭ ᱵᱤᱱ ᱩᱱᱤ
ᱦᱮᱸ ᱩᱱᱤ ᱴᱷᱤᱠ ᱦᱤᱡᱩᱜ ᱟᱭ ᱾
ᱩᱸ
ᱵᱩᱡ ᱠᱮᱫᱟ ᱵᱤᱱ ᱾
ᱩᱸ
ᱦᱩᱸ ᱦᱩᱸ ᱦᱩᱸ
ᱛᱟᱦᱚᱞᱮ ᱜᱚᱝᱠᱮ ᱟᱨ ᱛᱤᱱ ᱫᱤᱱ ᱞᱟᱜᱟᱣᱵᱤᱱᱟ ᱪᱟᱥ ᱨᱟᱠᱟᱵ ᱛᱮ?
ᱦᱮᱸ ᱜᱚᱢᱠᱮ ᱱᱤᱛᱳᱜ ᱫᱚ ᱞᱟᱜᱟᱜ-ᱟ ᱢᱚᱴᱟ ᱢᱩᱴᱤ ᱢᱤᱫ ᱥᱚᱯᱛᱟᱦᱚ ᱜᱟᱱ ᱟᱨᱠᱤ ᱾
ᱦᱮᱸ
ᱛᱟᱦᱚᱞᱮ ᱜᱮ ᱪᱟᱵᱟᱜ ᱛᱟᱹᱟᱞᱤᱧᱟ ᱟᱨᱠᱤ ᱾
ᱦᱩᱸ ᱦᱩᱸ ᱟᱨ ᱮᱴᱟᱜ ᱠᱚᱫᱚ ᱵᱟᱵᱤᱱ ᱪᱟᱥ ᱠᱟᱫᱟ?
ᱮᱴᱟᱜ ᱠᱚᱫᱚ ᱵᱟᱞᱤᱧ ᱪᱟᱥ ᱟᱠᱟᱫᱟ ᱱᱤᱛᱚᱜ ᱫᱚ ᱚᱱᱟ ᱤᱭᱟᱹ ᱜᱮ ᱟᱨᱠᱤ ᱟᱨ ᱵᱟᱲᱜᱮ ᱠᱚᱨᱮ ᱫᱚ ᱢᱮᱱᱟᱜᱼᱟ ᱟᱨᱠᱤ ᱡᱟᱦᱟᱱᱟᱜ ᱩᱛᱩ ᱠᱚ ᱾ ᱵᱩᱡᱷ ᱠᱮᱫᱟ ᱵᱤᱱ ᱩᱫ ᱩᱛᱩ ᱠᱚᱫᱚ ᱚᱲᱟᱜ ᱡᱚᱢ ᱫᱚ ᱦᱩᱭᱩᱜ ᱠᱟᱱ ᱜᱮᱭᱟ ᱟᱠᱷᱨᱤᱧ ᱥᱩᱢᱩᱝ ᱫᱚ ᱵᱟᱝ ᱟᱨᱠᱤ ᱾ ᱟᱠᱷᱨᱤᱧ ᱫᱚ ᱵᱟᱝ ᱦᱩᱭᱩᱜ ᱠᱟᱱᱟ ᱟᱨᱠᱤ ᱚᱲᱟᱜ ᱨᱮᱜᱮ ᱡᱚᱢ ᱦᱩᱭᱩᱜ ᱠᱟᱱᱟ ᱟᱨ ᱯᱮᱲᱟ ᱯᱟᱹᱲᱦᱟᱹ ᱠᱚ ᱦᱮᱡ ᱦᱮ ᱞᱮᱠᱷᱟᱱ ᱢᱤᱫᱵᱟᱨ ᱠᱚ ᱤᱫᱤ ᱛᱚᱨᱟᱭᱮᱫᱟ ᱟᱨᱠᱤ ᱾
ᱦᱚᱸ
ᱟᱹᱰᱤ ᱨᱚᱠᱚᱢ ᱢᱮᱱᱟᱜᱼᱟ ᱠᱚᱸᱰᱷᱟ ᱦᱚᱸ ᱢᱮᱱᱟᱜᱼᱟ, ᱵᱚᱨᱵᱚᱴᱤ ᱢᱮᱱᱟᱜᱼᱟ ᱦᱩᱸ ᱡᱚᱸᱰᱨᱟ ᱫᱚᱞᱤᱧ ᱮᱨ ᱜᱮᱭᱟ ᱱᱮᱥ ᱫᱚ ᱡᱚᱸᱰᱨᱟ ᱦᱚᱸ ᱵᱟᱹᱞᱤᱧ ᱮᱨ ᱠᱟᱫᱟ ᱵᱟᱝ ᱦᱩᱭᱩᱜ ᱠᱟᱱᱟ ᱵᱟᱲᱜᱮ ᱡᱷᱟᱲᱜᱮ ᱯᱩᱨᱟᱹ ᱤᱭᱟᱹ ᱪᱟᱵᱟ ᱟᱠᱟᱱᱟ ᱜᱟᱡᱟᱲ ᱪᱟᱵᱟ ᱟᱠᱟᱱᱟ ᱾ ᱵᱩᱡ ᱠᱮᱭᱟ ᱵᱤᱱ ᱾
ᱚᱱᱮ ᱚᱱᱟ ᱪᱮᱫ ᱦᱟᱱᱟ ᱤᱭᱟᱹ ᱵᱟᱠᱚ ᱞᱟᱹᱭᱟ ᱟᱱᱯᱷᱟᱱ ᱤᱭᱟᱹ ᱟᱭᱞᱟ ᱡᱷᱚᱲ ᱚᱱᱮ ᱚᱱᱟ ᱠᱚ ᱵᱟᱝ ᱯᱟᱨᱚᱢᱱᱟ
ᱦᱮᱸ ᱩᱱ ᱥᱚᱢᱚᱭ ᱚᱱᱟ ᱤᱭᱟᱹ ᱠᱚᱫᱚ ᱦᱮᱡ ᱮᱱᱟ
ᱩᱱ ᱥᱚᱢᱚᱭ ᱜᱮ ᱦᱟᱸᱜ ᱟᱱᱟᱝ ᱪᱮᱫ ᱛᱮᱫ ᱫᱟᱨᱮ ᱠᱚᱪᱚᱝ ᱦᱮᱡᱱᱟ ᱪᱟᱯᱚᱥ ᱫᱟᱨᱮ ᱠᱚᱠᱚ ᱞᱟᱹᱭᱟ
ᱦᱮᱸ ᱪᱟᱯᱚᱥ ᱫᱟᱨᱮ ᱚᱱᱟ ᱯᱩᱞᱤᱥ ᱫᱟᱨᱮ ᱯᱳᱥ ᱠᱮᱫᱟ ᱵᱤᱱ
ᱩᱱ ᱠᱷᱚᱱ ᱜᱮ ᱟᱫᱚ ᱚᱱᱟ ᱵᱟᱲᱜᱮ ᱠᱷᱚᱱ ᱫᱩᱣᱟᱹᱨ ᱠᱷᱚᱱ ᱟᱫᱚ
ᱦᱮᱸ ᱜᱟᱡᱟᱲ ᱛᱚᱵᱮ ᱜᱟᱡᱟᱲ ᱯᱟᱡᱟᱲ ᱫᱚᱦᱚ ᱫᱚ ᱱᱮᱛᱟᱨ ᱤᱭᱟᱹ ᱩᱰᱩᱩᱜ ᱟᱠᱟᱱᱟ ᱚᱱᱟ ᱥᱯᱨᱮ ᱠᱚ ᱢᱟᱱᱮ ᱮᱥᱯᱨᱮ ᱞᱮᱠᱷᱟᱱ ᱫᱚ ᱮᱢᱚᱱ ᱜᱩᱡᱩᱜᱼᱟ ᱵᱟᱝ ᱵᱩᱡ ᱠᱮᱜᱼᱟ ᱵᱤᱱ ᱜᱚᱝᱠᱮ ᱯᱚᱛᱚᱵ ᱫᱚ ᱵᱟᱨ ᱨᱚᱠᱚᱢ ᱮᱥᱯᱨᱮ ᱢᱮᱱᱟᱜᱼᱟ ᱛᱚ ᱢᱟᱱᱮ ᱡᱩᱫᱤ ᱢᱤᱫᱴᱟᱝ ᱥᱯᱨᱮᱭᱟ ᱚᱱᱟᱫᱚ ᱚᱱᱟ ᱜᱷᱟᱸᱥ ᱜᱮ ᱜᱩᱡᱩᱜᱼᱟ᱾
ᱟᱪᱪᱷᱟ
ᱟᱨ ᱢᱤᱫᱴᱟᱝ ᱮᱥᱯᱨᱮ ᱢᱮᱱᱟᱜᱼᱟ ᱫᱟᱱᱟ ᱮᱥᱯᱨᱮ ᱚᱱᱟ ᱫᱚ ᱡᱩᱫᱤ ᱵᱤᱱ ᱮᱯᱨᱮᱭᱟ ᱥᱮ ᱚᱱᱟ ᱫᱚ ᱮᱠᱫᱚᱢ ᱨᱮᱦᱮᱫ ᱥᱚᱢᱤᱛ
ᱟᱪᱪᱷᱟ ᱜᱤᱲᱭᱟᱹᱜ ᱠᱷᱚᱱ ᱜᱚᱡ ᱦᱤᱡᱩᱜᱼᱟ᱾
ᱦᱮᱸ ᱨᱮᱦᱮᱛ ᱥᱩᱢᱤᱛ ᱜᱩᱡᱩᱜᱼᱟ ᱟᱨ ᱡᱩᱫᱤ ᱠᱤᱱᱛᱩ ᱚᱱᱟ ᱦᱟᱥᱟ ᱪᱤᱴ ᱵᱟᱝ ᱛᱟᱦᱮᱱᱟ ᱟᱨᱠᱤ ᱯᱩᱨᱟᱹ ᱡᱩᱫᱤ ᱵᱮᱱ ᱞᱮᱵᱮᱱᱟᱥᱮ ᱫᱷᱚᱯ ᱛᱚᱯ ᱫᱷᱟᱥᱩᱲᱚᱜᱼᱟ ᱾
ᱟᱪᱪᱷᱟ ᱦᱟᱥᱟ ᱦᱚᱭ ᱱᱚᱥᱴᱚ ᱜᱚᱜ ᱠᱟᱜᱼᱟ ᱾
ᱦᱟᱥᱟ ᱦᱚᱸᱭ ᱱᱚᱥᱴᱚᱭᱟ ᱢᱟᱱᱮ ᱮᱢᱚᱱ ᱠᱷᱚᱢᱚᱛᱟ ᱛᱟᱭ ᱟᱨᱠᱤ ᱾ ᱩᱱᱤᱭᱟᱜ ᱠᱷᱳᱡ ᱠᱮᱫᱟ ᱵᱤᱱ ᱾
ᱛᱟ ᱟᱞᱮ ᱥᱮᱜ ᱦᱚᱸᱠᱚ ᱮᱥᱯᱨᱮ ᱜᱮᱭᱟ ᱵᱟᱝ ᱫᱚ ᱵᱟᱝ ᱟᱨᱠᱤ ᱾
ᱦᱮᱸ
ᱟᱯᱮ ᱥᱮᱫ ᱫᱚ ᱜᱚᱝᱠᱮ ᱛᱟᱞᱮ?
ᱦᱮᱸ ᱮᱢᱟᱜ ᱨᱚᱦᱚᱭ ᱠᱚ ᱟᱹᱣᱨᱤ ᱠᱩ ᱪᱟᱵᱟᱜᱼᱟ ᱪᱟᱞᱟᱜ ᱠᱟᱱ ᱜᱮᱭᱟ ᱡᱷᱚᱛᱚ ᱦᱚᱲᱟᱜ ᱜᱮ ᱾
ᱦᱮᱸ
ᱱᱤᱛᱚᱜ ᱫᱚ ᱟᱫᱚ ᱢᱤᱜ ᱥᱟᱝᱛᱮ ᱫᱟᱜ ᱠᱟᱱᱟ ᱠᱟᱹᱢᱤ ᱢᱩᱱᱤᱥ ᱦᱚᱸ ᱵᱟᱠᱚ ᱧᱟᱢ ᱞᱟᱹᱜᱤᱫᱚᱜ ᱠᱟᱱᱟ ᱡᱷᱚᱛᱚ ᱦᱚᱲᱜᱮ ᱾ ᱢᱮᱱᱟᱜ ᱛᱟᱠᱚᱣᱟ ᱴᱩᱠᱼᱴᱟᱠ ᱾ ᱛᱟᱞᱮ ᱟᱫᱚ ᱟᱠᱚᱣᱟᱜ ᱵᱟᱠᱚ ᱨᱚᱦᱚᱭ ᱞᱮᱠᱷᱟᱱ ᱵᱟᱠᱚ ᱦᱤᱡᱩᱜ ᱠᱟᱱᱟ ᱛᱟᱦᱞᱮ ᱤᱭᱟᱹ ᱦᱳᱭᱳᱜᱼᱟ ᱮᱭ ᱤᱧ ᱦᱚᱸ ᱜᱚᱲᱚᱟᱹᱧ ᱢᱮ ᱟᱢ ᱦᱚᱧ ᱜᱚᱲᱚ ᱟᱢᱟ ᱾ ᱯᱚᱭᱥᱟ ᱠᱚᱫᱚ ᱵᱟᱝ ᱞᱟᱜᱟᱜᱼᱟ ᱦᱳ ᱟᱫᱚ ᱚᱱᱮ ᱚᱝᱠᱟ ᱚᱱᱠᱟᱜᱮ ᱦᱳᱭᱳᱜ ᱠᱟᱱᱟ ᱦᱮᱸ ᱾
ᱟᱞᱮ ᱥᱮᱫ ᱫᱚ ᱠᱟ ᱫᱚ ᱚᱱᱠᱟ ᱫᱚ ᱵᱟᱝ ᱞᱟᱹᱭᱟ ᱭᱟᱜ ᱱᱚᱜᱼᱚ ᱱᱩᱭᱟᱛ ᱫᱚᱢᱮ ᱦᱟᱥᱟ ᱛᱟᱭ ᱾
ᱟᱫᱚ ᱢᱮᱱ ᱦᱩᱭᱩᱜᱼᱟ ᱡᱮ ᱛᱮᱞᱮ ᱟᱞᱮᱭᱟᱜ ᱫᱚ ᱵᱤᱥᱤ ᱦᱟᱥᱟ ᱜᱮᱭᱟ ᱾ ᱟᱫᱚ ᱡᱟᱦᱟᱸ ᱛᱤᱱ ᱫᱤᱱᱤᱧ ᱜᱚᱲᱚ ᱠᱟᱜ ᱢᱮᱭᱟ ᱚᱱᱠᱟ ᱫᱚ ᱜᱚᱲᱚᱟᱹᱧ ᱢᱮ ᱛᱟᱯᱚᱨᱮ ᱦᱮᱸ ᱾ ᱛᱟᱯᱚᱨᱮ ᱡᱩᱫᱤ ᱵᱟᱹᱠᱤ ᱫᱤᱱᱮᱢ ᱜᱚᱲ ᱟᱹᱧᱟ ᱩᱱᱫᱚ ᱯᱚᱭᱥᱟ ᱞᱟᱝ ᱮᱢᱟᱢᱟ ᱟᱫᱚ ᱩᱱᱠᱩ ᱫᱚ ᱪᱮᱜ ᱠᱮᱠ ᱠᱟ ᱭᱟᱠᱚ ᱟᱫᱚ ᱟᱵᱚ ᱥᱮᱫ ᱫᱚ ᱠᱚᱢ ᱨᱮᱴ ᱛᱚ ᱜᱚᱝᱠᱮ ᱛᱟᱞᱮ ᱠᱩ ᱫᱚ ᱦᱟᱱᱮ ᱮᱴᱟᱜ ᱥᱮᱫ ᱠᱚ ᱪᱟᱞᱟᱜᱼᱟ ᱾ ᱵᱤᱞᱟᱹᱛ ᱥᱮᱫ ᱚᱱᱛᱮ ᱫᱚ ᱵᱤᱥᱤ ᱯᱚᱭᱥᱟ ᱯᱩᱡ ᱾ ᱠᱮᱫᱟᱵᱤᱱ ᱵᱟᱨᱭᱟ ᱠᱟᱛᱮ ᱠᱚ ᱠᱟᱹᱢᱤᱭᱟ ᱟᱫᱚ ᱱᱚᱸᱰᱮ ᱢᱤᱫᱴᱟᱝ ᱾ ᱠᱟᱹᱢᱤ ᱞᱟᱹᱜᱤᱫ ᱫᱚ ᱟᱫᱚ ᱵᱟᱭ ᱪᱷᱩᱴᱩᱜᱼᱟ ᱾
ᱦᱮᱸ ᱦᱚᱸᱜᱼᱚᱭ ᱱᱚᱝᱠᱟ ᱠᱮᱥ ᱵᱩᱡ ᱾
ᱟᱨ ᱚᱱᱛᱮ ᱫᱚ ᱫᱷᱮᱨ ᱦᱚᱲ ᱠᱚ ᱪᱟᱞᱟᱜ ᱟᱛᱚ ᱥᱟᱸᱜᱮ ᱦᱚᱲ ᱾
ᱥᱟᱸᱜᱮ ᱦᱚᱲ ᱜᱚᱞᱯᱷᱚ ᱨᱮ ᱟᱨ ᱨᱮ ᱢᱚᱡᱟ ᱢᱮᱱᱟᱜᱼᱟ ᱠᱟᱹᱢᱤ ᱠᱚᱨᱮ ᱦᱚᱸ ᱢᱚᱡᱟ ᱢᱮᱱᱟᱜᱼᱟ᱾ ᱜᱚᱴᱟ ᱵᱟᱹᱫᱽ ᱦᱚᱲ᱾
ᱟᱨ ᱟᱵᱚ ᱥᱮᱫ ᱛᱚ ᱦᱟᱸᱰᱮ ᱵᱟᱨ ᱦᱚᱲ ᱠᱷᱟᱱ ᱟᱨᱚ ᱦᱟᱱᱟ ᱯᱟᱸᱪ ᱪᱷᱩᱯᱤ ᱢᱤᱴᱟᱨ ᱥᱟᱺᱜᱤᱧ ᱨᱮ ᱵᱟᱨ ᱦᱚᱲ᱾
ᱦᱮᱸ ᱵᱩᱡ ᱠᱮᱫᱟ ᱵᱤᱱ?
ᱦᱩᱸ᱾
ᱟᱹᱰᱤ ᱱᱟᱯᱟᱭ ᱜᱚᱝᱠᱮ ᱟᱹᱵᱤᱱ ᱥᱟᱞᱟᱜ ᱜᱚᱞᱯᱷᱚ ᱠᱟᱛᱮᱫ᱾ ᱵᱩᱡ ᱠᱮᱫᱟᱵᱤᱱ ᱛᱚ ᱞᱟᱹᱭ ᱫᱟᱞᱤᱧ ᱟᱯᱮ ᱥᱮᱫ ᱫᱚ ᱳᱴ ᱯᱩᱴᱠᱟᱹ ᱠᱚ ᱚᱢᱚᱱᱚᱜ ᱠᱟᱱᱟ ᱥᱮ ᱵᱟᱝ ᱛᱟᱞᱮ?
ᱦᱮᱸ ᱩᱫ ᱯᱩᱴᱠᱟᱹ ᱜᱮ ᱜᱚᱢᱠᱮ ᱪᱟᱹᱞᱩ ᱜᱮ ᱢᱮᱱᱟᱜᱼᱟ ᱮᱠᱷᱚᱱ ᱫᱚ᱾ ᱢᱟᱱᱮᱢ ᱵᱤᱨ ᱵᱤᱱ ᱥᱮᱱᱞᱮᱱᱠᱷᱟᱱ ᱢᱟᱱᱮ ᱩᱛᱩ ᱡᱚᱢ ᱫᱚᱵᱤᱱ ᱟᱹᱜᱩᱭ ᱜᱮᱭᱟ᱾
ᱟᱪᱪᱷᱟ ᱟᱪᱪᱷᱟ᱾
ᱟᱫᱚ ᱦᱚᱸᱜᱼᱚᱭ ᱪᱟᱥ ᱠᱟᱹᱢᱤ ᱠᱷᱟᱹᱛᱤᱨ ᱜᱮ ᱟᱫᱚ ᱥᱚᱢᱚᱭ ᱵᱟᱝ ᱦᱩᱭᱩᱜ ᱠᱟᱱᱟ ᱚᱱᱛᱮ ᱦᱚᱸ ᱥᱮᱱᱚᱜ ᱱᱟᱜ᱾
ᱟᱫᱚ ᱵᱟᱹᱧ ᱪᱤ ᱠᱟᱹᱭᱟ ᱢᱚᱴᱟᱢᱩᱴᱤ ᱥᱟᱛ ᱨᱮᱱᱟᱜ ᱡᱤᱱᱤᱥ ᱛᱚ ᱵᱤᱨ ᱥᱮᱜ ᱪᱟᱞᱟᱣ ᱠᱟ ᱠᱟᱛᱮᱜ ᱨᱮᱦᱚᱸ ᱢᱚᱴᱟ ᱢᱩᱩᱴᱤ ᱟᱹᱜᱩ ᱠᱟᱛᱮᱫ ᱡᱚᱢ ᱦᱩᱭᱩᱜᱼᱟ᱾